ᱦᱮᱸ ᱜᱚᱝᱠᱮ, ᱦᱳᱭ ᱟᱪᱪᱷᱟ ᱦᱮᱸ? ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱳᱭ ᱦᱳᱭ᱾
ᱟᱫᱚ ᱞᱟᱹᱭᱮᱜᱟᱹᱧ ᱮᱱᱟᱝ ᱞᱟᱥᱴ ᱠᱚᱞ ᱨᱮᱫᱚ ᱢᱟᱲᱟᱝ ᱠᱚᱞ ᱨᱮᱫᱚ ᱪᱮᱫ ᱤᱫᱤ ᱟᱛᱮᱫ ᱞᱟᱝ ᱨᱚᱲ ᱞᱮᱜ-ᱟ ᱜᱚᱝᱠᱮ?
ᱩᱸ ᱫᱟᱲᱟᱱ ᱤᱫᱤ ᱠᱟᱛᱮᱜ ᱨᱚᱯᱚᱲ ᱞᱮᱼᱟ᱾
ᱚ ᱦᱳᱭ ᱟᱪᱪᱷᱟ ᱱᱤᱭᱟᱹ ᱫᱷᱟᱣ ᱫᱚ ᱠᱟᱹᱴᱤᱡ ᱮ ᱪᱟᱥ ᱵᱟᱥ ᱤᱫᱤᱭᱟᱛᱮᱫ ᱨᱚᱲ ᱞᱮᱜᱮ ᱞᱟᱝ ᱥᱮ ᱪᱮᱫ?
ᱦᱳᱭ ᱛᱟᱦᱚᱞᱮ᱾
ᱱᱤᱛᱚᱜ ᱢᱟ ᱪᱟᱥ ᱫᱤᱱ ᱦᱮᱡ ᱠᱟᱱᱟ ᱥᱮᱴᱮᱨᱚᱜ ᱠᱟᱱᱟ᱾ ᱥᱮᱴᱮᱨ ᱩᱛᱟᱹᱨ ᱠᱟᱱᱟ, ᱟᱫᱚ ᱚᱸ ᱫᱟᱜ ᱠᱚ ᱪᱮᱫ ᱞᱮᱠᱟ ᱫᱟᱜ ᱵᱟᱲᱟᱭᱮ-ᱟᱭ ᱨᱚᱦᱚᱭ ᱠᱚᱯᱮ ᱪᱮᱫ ᱠᱟ ᱨᱚᱦᱚᱭ ᱟᱨᱟᱢᱵᱚ ᱵᱟᱲᱟ ᱠᱮᱫ ᱟᱯᱮ ᱥᱮ ᱵᱟᱝ?
ᱦᱳᱭ ᱱᱚᱜᱼᱚᱭ ᱛᱚ ᱠᱤᱪᱷᱩ ᱫᱤᱱ ᱞᱟᱦᱟ ᱜᱮ ᱚᱱᱟ ᱨᱩᱦᱱᱤ ᱯᱚᱨ ᱜᱮ ᱫᱟᱜ ᱡᱟᱹᱲᱤ ᱠᱮ-ᱟᱭ ᱠᱤᱪᱷᱩ᱾ ᱫᱤᱭᱯᱚᱨ ᱚᱱᱟ ᱛᱮᱜᱮ ᱥᱤᱭᱳᱜ ᱠᱟᱛᱮᱜ ᱱᱟᱥᱮᱱᱟᱜ ᱚᱱᱟ ᱛᱚᱞᱟ ᱠᱚ ᱜᱤᱰᱤ ᱦᱳᱭ. ᱠᱟᱱᱟ ᱫᱤᱭᱮ ᱱᱚᱜ-ᱚᱭ ᱛᱚ ᱵᱟᱹᱭ ᱵᱟᱹᱭ ᱛᱮ ᱮᱠᱷᱚᱱ ᱫᱚ ᱥᱤᱛᱩᱝ ᱤᱫᱤᱭᱮᱜᱼᱟᱭ ᱫᱟᱜ ᱦᱚᱸᱭ ᱨᱤᱢᱤᱞ ᱨᱤᱢᱤᱞ ᱫᱟ ᱫᱤᱭᱮ ᱯᱚᱨ ᱫᱟᱜ ᱜᱮ ᱵᱟᱭ ᱡᱟᱹᱲᱤᱭᱮᱜᱼᱟ᱾ ᱯᱮ ᱥᱮᱫ ᱜᱮ ᱛᱤᱱ ᱥᱟᱺᱜᱤᱧ ᱯᱮ ᱞᱟᱦᱟᱣ ᱠᱟᱱᱟ?
ᱚ ᱦᱚᱸ ᱜᱚᱝᱠᱮ ᱟᱞᱮ ᱥᱮᱫ ᱫᱚ ᱢᱟᱱᱮ ᱪᱮᱫᱠᱟᱧ ᱞᱟᱹᱭᱟ ᱮᱸ ᱱᱤᱭᱟᱹ ᱚᱢᱟᱵᱚᱛᱤ ᱚᱢᱟᱵᱚᱛᱤ ᱞᱟᱦᱟᱨᱮ ᱟ ᱵᱚ ᱢᱟ ᱵᱟᱵᱚᱱ ᱥᱤᱭᱟ ᱵᱟᱵᱚᱱ ᱨᱚᱦᱚᱭ ᱠᱚ ᱵᱟᱵᱚᱱ ᱟᱨᱚ ᱥᱤᱭᱟ ᱟᱨ ᱪᱮᱫ᱾ ᱟᱫᱚ ᱵᱤᱱᱟᱹ ᱥᱤ ᱛᱮᱦᱚᱸ ᱪᱤᱠᱟᱹᱛᱮᱢ ᱨᱚᱦᱚᱭᱟ, ᱟᱫᱚ ᱚᱱᱟ ᱠᱷᱟ ᱛᱤᱨ ᱚᱢᱟᱵᱚᱛᱤ ᱯᱚᱨᱮ ᱜᱮ ᱱᱤᱭᱟᱹ ᱪᱟᱥ ᱠᱟᱹᱢᱤ ᱠᱚᱫᱚ ᱟᱨᱟᱢᱵᱚᱭ ᱦᱩᱭᱩᱜ-ᱟ ᱱᱟᱦᱟᱜ᱾ ᱟᱫᱚ ᱦᱳᱭ ᱟᱫᱚ ᱠᱷᱚᱛ ᱠᱚ ᱜᱩ ᱠᱷᱚᱛ ᱚᱱᱟ ᱡᱮᱦᱮᱛᱩ ᱚᱲᱟᱜ ᱠᱚᱨᱮ ᱰᱟᱝᱨᱤ ᱠᱚ ᱢᱮᱱᱟᱜ ᱠᱚᱣᱟ, ᱟᱫᱚ ᱠᱷᱚᱸᱫᱽ ᱠᱚᱫᱚ ᱵᱟᱹᱫᱽ ᱠᱚᱨᱮ ᱫᱚ ᱜᱤᱰᱤ ᱦᱩᱭ ᱠᱟᱱᱟ᱾
ᱟᱪ-ᱪᱷᱟ ᱪᱷᱟ᱾
ᱫᱚ ᱱᱤᱛᱚᱜ ᱫᱚ ᱟᱥᱟᱲ ᱵᱚᱸᱜᱟ ᱫᱟᱜ ᱨᱮᱱᱟᱜ ᱜᱮ ᱪᱟᱸᱫᱳ ᱵᱚᱸᱜᱟ᱾ ᱫᱟᱜ ᱨᱮᱱᱟᱜ ᱜᱮ ᱚ ᱢᱟᱱᱮ ᱛᱟᱸᱜᱤ ᱠᱟᱜ ᱞᱮᱭᱟ᱾ ᱪᱮᱜ ᱮᱻ ᱟᱨ᱾ ᱪᱟᱸᱫᱳ ᱵᱚᱸᱜᱟ ᱢᱟ ᱨᱤᱢᱤᱞ ᱜᱮ ᱨᱤᱢᱤᱞᱮᱜ ᱟᱭ ᱫᱟᱜ ᱜᱮ ᱵᱟᱭ ᱡᱟᱲᱤᱭᱮᱜ-ᱟ᱾ ᱮᱸ ᱦᱚᱞᱟ ᱢᱟᱦᱫᱷᱮᱨ ᱦᱚᱸ ᱨᱤᱢᱤᱞ ᱫᱚ ᱫᱚᱢᱮ ᱨᱤᱢᱤᱞ ᱠᱮᱜ-ᱟ ᱠᱤᱱᱛᱩ᱾ ᱟᱵᱤᱱ ᱪᱮᱫ ᱤᱧ ᱞᱟᱹᱭ-ᱟᱵᱤᱱᱟ ᱢᱟᱱᱮ᱾ ᱫᱟᱜ ᱫᱚ ᱵᱟᱭ ᱫᱟᱜ ᱜᱮᱜ-ᱟ ᱚᱱᱮ ᱡᱷᱤᱯᱤᱨ ᱡᱷᱤᱯᱤᱨ ᱫᱟᱜ ᱵᱟᱲᱟᱭᱮᱜ ᱟᱭ ᱤᱱᱠᱟᱹ᱾
ᱚᱞ ᱛᱚᱦᱚᱜ ᱞᱮᱠᱟ ᱦᱟᱸᱝ ᱦᱳᱭ ᱟᱫᱚ ᱟᱯᱮ ᱥᱮᱡ ᱫᱚ᱾ ᱦᱮᱸ ᱢᱮᱱᱫᱟᱹ ᱟᱯᱮ ᱥᱮᱫ ᱫᱚ ᱛᱤᱱ ᱫᱷᱟᱣ ᱯᱮ ᱪᱟᱥ ᱛᱮ᱾
ᱦᱚᱸ ᱜᱚᱝᱠᱮ ᱟᱞᱮ ᱥᱮᱫ ᱫᱚ ᱟᱞᱮ ᱫᱚ ᱵᱟᱨ ᱫᱷᱟᱣ ᱞᱮ ᱪᱟᱥᱟ᱾
ᱟᱪ-ᱪᱷᱟ ᱟᱪᱪᱷᱟ᱾
ᱦᱚᱸᱜ-ᱚᱭ ᱱᱤᱭᱟᱹ ᱟᱥᱟᱲ ᱵᱚᱸᱜᱟ ᱫᱟᱜ ᱨᱮ ᱟᱨ᱾ ᱟᱨ ᱤᱭᱟᱹ ᱚᱱᱟ ᱤᱭᱟᱹ᱾ ᱚᱱᱟ ᱥᱤᱛᱩᱝ ᱫᱤᱱ ᱨᱮ᱾ ᱦᱩᱸ ᱟᱵᱤᱱᱟᱜ ᱱᱤᱭᱟᱹ ᱥᱤᱛᱩᱝ ᱫᱤᱱ ᱨᱮ ᱱᱤᱭᱟᱹ ᱫᱷᱟᱣ ᱡᱮᱢᱚᱱ ᱜᱮᱫ ᱠᱮᱭᱟᱞᱮ᱾ ᱚᱱᱟ᱾ ᱟᱵᱚᱣᱟᱜ ᱥᱮᱨ ᱥᱮᱨᱢᱟ ᱨᱮᱱᱟᱜ ᱚᱱᱟ ᱯᱩᱭᱞᱩ ᱥᱮᱫ ᱟᱨ ᱪᱮᱫ ᱚᱱᱟ ᱢᱤᱫ ᱫᱷᱟᱣ ᱨᱮ ᱦᱳᱭᱳᱜ-ᱟ᱾ ᱟᱨ ᱱᱤᱭᱟᱹ ᱟᱥᱟᱲ ᱵᱚᱸᱜᱟ ᱨᱮ ᱨᱚᱦᱚᱭ ᱟᱞᱮ᱾ ᱟᱪᱷᱮᱫ ᱟᱯᱮ ᱚᱱᱛᱮ ᱫᱚ ᱛᱤᱱ ᱫᱷᱟᱣ ᱯᱮ ᱨᱚᱦᱚᱭᱟ ᱜᱚᱝᱠᱮ᱾
ᱟᱞᱮ ᱥᱮᱜ ᱫᱚ ᱢᱤᱫ ᱫᱷᱟᱣ ᱜᱮᱛᱚ ᱚᱱᱠᱟ ᱠᱷᱮᱫ ᱠᱷᱮᱛᱨᱮ ᱠᱤᱝ ᱵᱟ ᱱᱟᱹᱭ᱾ ᱯᱩᱠᱷᱨᱤ ᱠᱚᱨᱮ ᱫᱟᱜ ᱠᱚ ᱵᱟᱝ ᱛᱟᱦᱮᱱᱟ ᱟᱨ ᱠᱷᱮᱛ ᱠᱚ ᱦᱟᱸᱡ ᱫᱷᱤᱨᱤ ᱜᱮᱛᱟᱞᱮᱭᱟ ᱜᱷᱩᱴᱩ ᱠᱚᱨᱮ ᱜᱮ ᱢᱮᱱᱟᱜ ᱠᱟᱜ-ᱼᱟ ᱟᱨ ᱟᱞᱮ ᱥᱮᱜ ᱦᱚᱸ ᱠᱮᱱᱮᱞ ᱠᱚ ᱠᱤᱢᱵᱟ ᱱᱚᱜᱚᱭ ᱥᱟᱱᱢᱟᱨᱥᱟᱞ ᱠᱚ ᱢᱚᱴᱚᱨ ᱠᱚ ᱛᱟᱞᱮᱭᱟ ᱦᱮᱸ ᱟᱞᱮ ᱥᱮᱜ ᱦᱚᱸ ᱢᱟᱱᱮ ᱵᱩᱨᱤᱝ ᱞᱟᱜᱤᱫ ᱛᱮ ᱟᱰᱤ ᱞᱟᱛᱟᱨ᱾ ᱠᱷᱚᱸᱫᱽᱨᱚᱝ ᱦᱳᱭᱳᱜ-ᱟ ᱚᱱᱟ ᱞᱟᱜᱤᱜ ᱛᱮ ᱢᱤᱜᱴᱮᱜ ᱠᱟᱣᱰᱤ ᱠᱚᱦᱚ ᱞᱟᱜᱟᱜ-ᱟ ᱛᱚ᱾
ᱦᱳᱭ ᱦᱳᱭ ᱟᱪᱪᱷᱟ ᱟᱪᱪᱷᱟ ᱱᱤᱝᱠᱟᱹᱱ ᱵᱮᱯᱟᱨ᱾ ᱛᱚᱵᱮ ᱟᱫᱚ ᱪᱮᱫ ᱠᱚᱯᱮ ᱨᱚᱦᱚᱭ ᱵᱟᱲᱟᱭᱟ ᱦᱩᱲᱩ ᱜᱮ ᱥᱮ ᱪᱮᱫ?
ᱦᱳᱭ ᱦᱩᱲᱩ ᱜᱮ ᱟᱨ ᱚᱱᱟ ᱟᱱᱟᱡᱽ ᱯᱟᱛᱤ᱾ ᱟᱪᱪᱷᱟ ᱾ ᱦᱩᱸ ᱟᱨ ᱤᱭᱟᱹ ᱚᱱᱟ ᱥᱚᱽᱵᱡᱤ ᱠᱩᱞᱮ ᱪᱟᱥ ᱵᱟᱲᱟᱭ ᱛᱟᱦᱮᱸᱱᱟ᱾
ᱟᱪ-ᱪᱷᱟ ᱟᱪᱪᱷᱟ ᱟᱫᱚ ᱞᱟᱹᱭᱮᱜ-ᱟᱞᱤᱧ ᱜᱚᱝᱠᱮ᱾ ᱟᱞᱮ ᱫᱚ ᱠᱤᱱᱛᱩ᱾ ᱢᱟᱱᱮ ᱠᱟᱴᱤᱡ ᱯᱟᱲ ᱫᱷᱟᱨᱮ ᱫᱷᱟᱨᱮ ᱱᱟᱹᱭ ᱢᱮᱜᱴᱮᱝ ᱥᱩᱵᱚᱨᱱᱚ ᱨᱮᱠᱷᱟ ᱱᱟᱹᱭ ᱵᱤᱱ ᱟᱸᱡᱚᱢ
ᱦᱳᱭ ᱦᱳᱭ ᱟᱸᱡᱚᱢ ᱦᱳᱭ ᱠᱟᱱᱟ᱾
ᱦᱳᱭ ᱦᱳᱭ ᱚᱱᱟ ᱥᱩᱵᱚᱨᱱᱚ ᱨᱮᱠᱷᱟ ᱱᱟᱹᱭ ᱫᱷᱟᱨᱮ ᱧᱚᱜ ᱨᱮᱜᱮ ᱛᱟᱞᱮ ᱚᱲᱟᱜ ᱟᱨ ᱪᱮᱫ᱾
ᱟᱪ-ᱪᱷᱟ ᱟ᱾ᱪᱷᱟ
ᱟᱫᱚ ᱯᱟᱲ ᱫᱚ ᱠᱟᱴᱤᱡ ᱥᱩᱨ ᱜᱮᱛᱟ ᱞᱮᱭᱟ ᱟᱨ ᱪᱮᱫ᱾
ᱟᱪ-ᱪᱷᱟ ᱟᱪᱷᱟ᱾
ᱦᱮᱸ ᱟᱫᱚ ᱟᱞᱮᱭᱟᱜ᱾ ᱡᱟᱸᱦᱟ ᱵᱳᱫᱽ ᱠᱚ ᱫᱚ ᱚᱱᱟ ᱠᱚ ᱫᱚ ᱛᱳᱢᱟᱨ ᱢᱟᱹᱴᱤᱭᱟ ᱦᱟᱥᱟ ᱠᱟᱱᱟ᱾
ᱟᱪ ᱪᱷᱟ ᱟᱪᱷᱟ᱾
ᱦᱮᱸ ᱟᱨ ᱢᱟᱱᱮ ᱡᱟᱸᱦᱟ ᱵᱟᱹᱫᱽ ᱠᱚ᱾ ᱟᱫᱚ ᱚᱸᱰᱮ ᱫᱚ ᱟᱞᱮ ᱫᱚ ᱦᱩᱲᱩ ᱜᱮᱞᱮ ᱦᱩᱲᱩ ᱠᱚ ᱜᱮ ᱨᱚᱦᱚᱭ ᱵᱟᱲᱟᱭᱟᱞᱮ ᱟᱨ ᱢᱟᱡᱷᱮ ᱥᱟᱡᱷᱮ ᱵᱟᱫᱟᱢ᱾ ᱮᱼ ᱨᱚᱦᱚᱭ ᱵᱟᱲᱟᱭᱟᱱ ᱮᱸ ᱤ ᱛᱤᱞᱢᱤᱧ ᱠᱚᱞᱮ ᱨᱚᱦᱚᱭ ᱵᱟᱲᱟᱭᱟ, ᱱᱚᱜᱼᱚᱭ ᱱᱤᱭᱟᱹ ᱡᱟᱱᱩᱣᱟᱨᱤᱼᱼ ᱡᱳᱠᱷᱚᱱ ᱰᱤᱥᱮᱢᱵᱚᱨ ᱚᱱᱟ ᱢᱟᱥ ᱠᱚᱨᱮ ᱫᱚ ᱮᱢᱱᱤ ᱛᱤᱞᱢᱤᱞ ᱢᱤᱫ ᱵᱟᱨ ᱢᱟᱥ ᱞᱟᱹᱜᱤᱫ ᱞᱮ ᱨᱚᱦᱚᱭᱟ ᱟᱨᱠᱤ᱾
ᱟᱪᱪᱷᱟ ᱟᱪᱪᱷᱟ᱾
ᱟᱨ ᱚᱱᱟ ᱯᱟᱲ ᱫᱷᱟᱨᱮ ᱡᱟᱦᱟᱸ ᱵᱟᱹᱫᱽ ᱠᱚ ᱫᱚ ᱢᱮᱱᱟᱜᱼᱟ ᱚᱱᱟᱼᱼ ᱯᱚᱨᱮ ᱫᱚ ᱟᱞᱮ ᱫᱚ ᱚᱱᱟ ᱟᱱᱟᱡᱽ ᱯᱟᱛᱤ ᱠᱚᱞᱮ ᱨᱚᱦᱚᱭᱟ ᱟᱨᱠᱤ᱾ ᱮᱻ ᱴᱟᱢᱟᱴᱩᱝ, ᱮ ᱵᱮᱸᱜᱟᱲ, ᱮ ᱵᱟᱸᱫᱷᱟ ᱠᱚᱯᱤ, ᱯᱷᱩᱞ ᱠᱚᱯᱤᱼᱼ ᱵᱷᱮᱱᱰᱤ ᱱᱤᱭᱟᱹ ᱠᱚ ᱟᱨ ᱪᱮᱫ ᱢᱟᱱᱮ ᱱᱤᱭᱟᱹ ᱠᱚ ᱨᱚᱦᱚᱭ ᱵᱟᱲᱟᱭᱮᱫᱟ᱾
ᱟᱪᱪᱷᱟ ᱟᱪᱪᱷᱟ ᱦᱳᱭ ᱦᱳᱭ ᱟᱞᱮ ᱫᱚ ᱚᱱᱮ ᱚᱱᱠᱟ ᱫᱟᱜ ᱠᱷᱟᱹᱛᱤᱨ ᱜᱮ ᱠᱟᱛᱼᱼ
ᱦᱳᱭ ᱟᱫᱚ ᱟᱞᱮ ᱭᱟᱜ ᱫᱚ ᱫᱟᱜ ᱢᱟᱱᱮ ᱦᱟᱥᱟ ᱞᱟᱛᱟᱨ ᱨᱮ ᱫᱟᱜ ᱦᱩᱸ ᱩᱰᱤ ᱥᱩᱨ ᱨᱮ ᱜᱮ ᱛᱚᱼᱼ ᱟᱫᱚ ᱚᱱᱟ ᱠᱷᱟᱛᱤᱨ ᱫᱟᱜ ᱢᱟᱱᱮ ᱡᱩᱫᱤᱼᱼ ᱮᱸᱻ ᱪᱟᱸᱫᱳ ᱵᱚᱸᱜᱟ ᱡᱩᱫᱤ ᱫᱟᱜ ᱦᱚᱸᱭ ᱥᱚᱵ ᱥᱚᱢᱚᱭ ᱢᱟ ᱢᱟᱱᱮᱼᱼ ᱥᱟᱨᱟ ᱫᱚ ᱫᱤᱱ ᱢᱟ ᱵᱟᱭ ᱮᱢᱳᱜᱼᱟ᱾ ᱯᱩᱨᱟᱹ ᱥᱮᱨᱢᱟ ᱢᱟ ᱵᱟᱭ ᱮᱢᱚᱜᱼᱟ ᱫᱟᱜ ᱦᱮᱸ ᱟᱫᱚ ᱚᱱᱟ ᱠᱷᱟᱹᱛᱤᱨᱼᱼ ᱚᱱᱟ ᱱᱤᱭᱟᱹ ᱟᱥᱟᱲ ᱢᱟᱥ ᱜᱮ, ᱫᱟᱜ ᱛᱮ ᱦᱩᱲᱩ ᱞᱮ ᱨᱚᱦᱚᱭᱟ᱾ ᱟᱨ ᱮᱴᱟᱜ ᱚᱱᱟ ᱥᱚᱢᱚᱭ ᱫᱚ ᱚᱱᱟᱼᱼ ᱦᱟᱥᱟ ᱠᱷᱚᱱ ᱜᱮ ᱫᱟᱜ ᱠᱩ ᱡᱟᱹᱲᱤ ᱭᱟᱛᱮᱜ ᱟᱫᱚᱼᱼ ᱨᱚᱦᱚᱭ ᱵᱟᱲᱟ ᱭᱟᱞᱮ ᱟᱨ ᱪᱮᱫ ᱦᱩᱲᱩ ᱠᱩᱫᱚ᱾ ᱟᱨ ᱚᱱᱮ ᱟᱱᱟᱡ ᱯᱟᱨᱟᱸ ᱟᱱᱟᱡ ᱥᱩᱵᱡᱤ ᱠᱚᱫᱚ, ᱯᱟᱦᱲ ᱠᱷᱚᱱ ᱜᱮ ᱨᱚᱦᱚᱭ ᱦᱩᱭᱩᱜᱼᱟ᱾ ᱡᱟᱭ ᱦᱳᱠ ᱟᱨ ᱚᱲᱟᱜ ᱚᱲᱟᱜ ᱨᱮ ᱦᱚᱸ, ᱢᱟᱱᱮ ᱡᱟᱭ ᱦᱳᱠ ᱨᱚᱦᱚᱭ ᱡᱚᱝᱼᱟᱜ ᱜᱮᱭᱟᱞᱮ ᱚᱲᱟᱜ ᱫᱷᱟᱨᱮ ᱯᱟᱥᱮ᱾ ᱯᱷᱟᱸᱠᱟ ᱵᱟᱹᱫᱽ ᱠᱚ ᱵᱟ ᱯᱷᱟᱸᱠᱟ ᱡᱟᱭᱜᱟ ᱠᱚ ᱛᱟᱦᱮᱸ ᱞᱮᱱ ᱠᱷᱟᱱ, ᱚᱸᱰᱮ ᱡᱟᱭ ᱦᱳᱠ ᱟᱱᱟᱪᱼᱼ ᱯᱟᱛᱤ ᱨᱚᱦᱚᱭ ᱱᱟᱞᱮ ᱤᱱᱟᱹ ᱠᱷᱟᱱ ᱚᱱᱟ ᱨᱮ ᱫᱚ ᱚᱲᱟᱜ ᱨᱮ ᱜᱮᱞᱮ ᱡᱚᱢ ᱡᱚᱝᱼᱟ ᱾
ᱮᱠᱟᱞ ᱮᱠᱟᱞ ᱮᱠᱟᱞ
ᱢᱟᱱᱮ ᱚᱲᱟᱜ ᱨᱮ ᱯᱷᱟᱠᱟ ᱡᱟᱭᱜᱟ ᱠᱚ ᱛᱟᱦᱮᱸ ᱞᱮᱱ ᱠᱷᱟᱱ ᱦᱮᱸᱻ ᱚᱸᱰᱮ ᱫᱚ ᱮᱤᱭ ᱴᱟᱢᱟᱴᱩᱢ ᱮᱤᱭ ᱵᱮᱸᱜᱟᱲ, ᱮᱤᱭ ᱮᱸᱻ ᱟᱵᱤᱱᱟᱜ ᱱᱤᱭᱟᱹ ᱡᱟᱦᱟᱱᱟᱜ ᱟᱲᱟᱜ ᱠᱩᱼᱼ ᱢᱟᱨᱥᱤ ᱠᱷᱟᱰᱟ ᱠᱚ᱾ ᱦᱮᱸ ᱚᱱᱟ ᱠᱚ ᱨᱚᱦᱚᱭ ᱵᱟᱲᱟ ᱠᱮᱫᱮᱜᱼᱟ ᱞᱮ ᱟᱨ ᱚᱱᱮ ᱤᱭᱟᱹ ᱟᱪᱪᱷᱟ ᱜᱚᱝᱠᱮ ᱟᱹᱞᱤᱧ ᱢᱤᱫᱴᱟᱝᱼᱼ ᱤᱭᱟᱹ ᱢᱟᱱᱮ ᱟᱵᱚᱣᱟᱜ ᱥᱟᱱᱛᱟᱲ ᱛᱮ ᱪᱮᱫ ᱠᱚ ᱞᱟᱹᱭᱮᱫᱼᱟ ᱟᱨ ᱫᱤᱠᱩ ᱛᱮᱦᱚᱸ ᱪᱮᱫᱼᱼ ᱞᱟᱹᱭᱟ ᱤᱧ ᱦᱚᱸ ᱵᱟᱹᱧ ᱵᱟᱲᱟᱭᱟ ᱤᱧ ᱫᱚ ᱥᱩᱫᱩ ᱡᱚᱡᱚ ᱟᱲᱟᱜᱼᱼ ᱡᱚᱡᱚ ᱦᱮᱸ ᱡᱚᱡᱚᱜᱮ ᱵᱩᱡᱷᱟᱹᱜᱼᱟ ᱚᱱᱟ ᱟᱲᱟᱜᱴᱟᱜ ᱫᱚ᱾ ᱦᱮᱸ ᱟᱨ ᱚᱱᱟ ᱨᱮᱱᱟᱜ ᱡᱮᱼᱼ ᱚᱱᱟ ᱥᱮᱨᱢᱟ ᱨᱮᱱᱟᱜ ᱛᱟᱭᱱᱚᱢ ᱥᱮᱫ ᱦᱮᱸ ᱚᱱᱟ ᱫᱚ ᱡᱚᱜᱼᱟ ᱚᱱᱟ ᱡᱚᱡᱚ ᱟᱲᱟᱜ ᱠᱩᱝᱨᱟᱹ ᱟᱲᱟᱜ ᱠᱩᱸᱝᱨᱟᱹ ᱟᱲᱟᱜ ᱠᱩᱝᱨᱟᱹ ᱟᱲᱟᱜ ᱦᱳᱭ ᱠᱩᱝᱨᱟᱹ ᱟᱲᱟᱜ ᱡᱚᱢ ᱵᱟᱲᱟ ᱟᱠᱟᱟᱜ ᱵᱤᱱ ᱥᱮ ᱵᱟᱝ?
ᱵᱟᱝ ᱟᱹᱞᱤᱧ ᱚᱱᱟ ᱧᱩᱛᱩᱢ ᱜᱮ ᱟᱞᱟᱫᱟ ᱜᱮᱞᱤᱧ ᱟᱸᱡᱚᱢ ᱮᱫᱟ ᱦᱟᱸᱜ᱾ ᱟᱹᱞᱤᱧ ᱫᱚ ᱵᱟᱹᱞᱤᱧ ᱟᱸᱡᱚᱢ ᱟᱠᱟᱫᱼᱟ ᱚᱱᱠᱟᱱ ᱧᱩᱛᱩᱢ ᱫᱚ᱾
ᱚ ᱵᱟᱹᱵᱤᱱ ᱟᱸᱡᱚᱢ ᱠᱟᱱᱟ
ᱵᱟᱝ ᱵᱟᱝ ᱟᱸᱡᱚᱢ ᱵᱟᱝ ᱦᱩᱭ ᱟᱠᱟᱱᱟ᱾
ᱠᱳᱝᱨᱟ ᱟᱲᱟᱜ ᱟᱪᱪᱷᱟ ᱵᱟᱹᱵᱤᱱ ᱟᱸᱡᱚᱢ ᱠᱮᱫ ᱵᱟᱝ, ᱢᱟᱱᱮ ᱚᱱᱟ ᱟᱲᱟᱜ ᱫᱚᱥᱮ ᱢᱟᱱᱮ ᱡᱚᱡᱚ ᱡᱚᱡᱚ ᱜᱮ ᱵᱩᱡᱷᱟᱹᱜᱼᱟ᱾ ᱚᱱᱟ ᱫᱚ ᱚᱱᱟ ᱥᱟᱞᱟᱜ ᱨᱚᱠᱚᱡ ᱨᱚᱠᱚᱡ ᱚᱣᱟᱨ ᱟᱛᱮ ᱨᱚᱠᱚᱡ ᱥᱟᱞᱟᱜ ᱚᱱᱟ ᱠᱟᱹᱣᱨᱟᱹ ᱟᱲᱟᱜ ᱢᱮᱥᱟᱛᱮᱫ ᱩᱛᱩᱭ ᱵᱤᱱ ᱩᱥ ᱡᱟ ᱡᱚᱢ ᱵᱩᱡᱷᱟᱹᱜᱼᱟ ᱨᱮᱭᱟᱲ ᱫᱟᱠᱟ ᱵᱟᱥᱠᱮ ᱫᱟᱠᱟ ᱥᱟᱞᱟᱜ ᱮᱛᱚ ᱪᱮᱦᱨᱟ ᱵᱩᱡᱷᱟᱹᱜᱼᱟ ᱛᱚ ᱪᱮᱦᱨᱟ ᱵᱩᱡᱷᱟᱹᱜᱼᱟ ᱥᱟᱹᱨᱤ ᱪᱮᱫ ᱤᱧ ᱞᱟᱹᱭᱭᱟᱵᱤᱱᱟ ᱢᱟᱱᱮ ᱟᱹᱰᱤ ᱱᱟᱯᱟᱭ ᱟᱹᱰᱤ ᱱᱟᱯᱟᱭ
ᱦᱳᱭ ᱚᱱᱟ ᱫᱚ ᱵᱟᱡᱟᱨ ᱠᱚᱨᱮ ᱧᱟᱢᱚᱜ ᱜᱮᱭᱟ ᱥᱮ ᱵᱟᱡᱟᱨ ᱨᱮ ᱵᱟᱝ ᱧᱟᱢᱚᱜᱼᱟ
ᱚᱱᱟ ᱫᱚ ᱚᱲᱟᱜ ᱠᱚᱨᱮᱜᱮ ᱟᱵᱚ ᱥᱟᱱᱛᱟᱲ ᱠᱚᱫᱚ ᱵᱚᱱ ᱨᱚᱦᱚᱭ ᱵᱟᱲᱟᱭᱟ ᱟᱨᱠᱤ
ᱦᱳᱭ ᱡᱟᱹᱱᱤᱡ ᱠᱷᱟᱱ ᱡᱚᱢ ᱟᱠᱟᱫ ᱨᱮᱦᱚᱸ ᱠᱤᱱᱛᱩ ᱧᱩᱛᱩᱢ
ᱦᱳᱭ ᱢᱤᱫᱴᱟᱝ ᱟᱨᱟᱜ ᱟᱨᱟᱜ ᱚᱱᱟ ᱡᱚᱜᱼᱟ ᱟᱨ ᱪᱮᱫ ᱦᱮᱸ ᱚᱱᱟ ᱡᱚ ᱫᱚᱠᱚ ᱟᱨᱟᱜ ᱟᱨᱟᱜ ᱠᱚ ᱪᱟᱴᱱᱤᱭᱟ ᱚᱱᱟ ᱦᱚᱸ ᱟᱹᱰᱤ ᱥᱤᱵᱤᱞ ᱵᱩᱡᱷᱟᱹᱜᱼᱟ
ᱦᱳᱭ ᱦᱳᱭ ᱦᱳ ᱚᱱᱟ ᱚᱱᱟ ᱫᱚ ᱪᱟᱴᱱᱤ ᱫᱚᱞᱤᱧ ᱡᱟᱢᱟ ᱵᱩᱡ ᱫᱟᱲᱮ ᱠᱩᱢᱵᱽᱲᱩ ᱦᱚᱸ ᱵᱩᱡ ᱫᱟᱲᱮᱭᱟᱫᱱᱟᱫᱚ ᱟ ᱚᱱᱟ ᱤᱭᱟᱹ ᱪᱷᱟᱞ ᱠᱚ ᱤᱭᱟᱹ ᱴᱷᱤᱠᱟᱹᱭ ᱛᱟᱦᱮᱱᱟ ᱛᱚ ᱪᱟᱹᱴᱱᱤ ᱞᱮᱠᱟ ᱟᱫᱚ ᱚᱱᱟ ᱟᱲᱟᱜ ᱵᱮᱱ ᱞᱟᱹᱭᱮᱫᱟ ᱟᱲᱟᱜ ᱫᱚ ᱴᱷᱤᱠ ᱛᱫᱚ ᱩᱛᱩ ᱫᱚ ᱵᱟᱞᱤᱧ ᱡᱚᱢ ᱠᱟᱜᱼᱟ ᱪᱟᱹᱴᱱᱤ ᱫᱲᱩᱵᱼᱟ ᱡᱚᱢ ᱠᱟᱜ ᱦᱚᱸ
ᱢᱤᱫ ᱫᱷᱟᱣ ᱡᱩᱫᱤ ᱫᱟᱲᱮᱭᱟᱜ ᱠᱷᱟᱱ ᱵᱤᱱ ᱨᱚᱠᱚᱡ ᱩᱛᱩ ᱥᱟᱞᱟᱜ ᱡᱚᱢ ᱵᱤᱱ ᱵᱩᱡᱷᱟᱹᱣᱮᱭᱟ ᱵᱤᱱ ᱥᱟᱹᱨᱤ ᱜᱮᱮ ᱮᱠᱫᱚᱢ ᱩᱰᱤ ᱩᱰᱤ ᱢᱚᱡᱽ ᱵᱩᱡᱷᱟᱹᱜ ᱩᱰᱤ ᱢᱚᱡᱽ ᱵᱩᱡᱷᱟᱹᱜᱼᱟ ᱜᱚᱢᱠᱮ
ᱦᱳᱭ ᱮᱠᱟᱞ ᱮᱠᱟᱞ ᱟᱫᱚ ᱟᱞᱮ ᱥᱮᱫ ᱫᱚ ᱮᱠᱟᱞ ᱱᱚᱝᱠᱟ ᱪᱟᱵᱟ ᱧᱚᱜ ᱠᱟᱱᱟ ᱚᱱᱟ ᱠᱚᱫᱚ ᱵᱟᱹᱱᱩᱜ ᱟᱠᱟᱫᱟ ᱠᱩᱢᱵᱽᱲᱟᱹ ᱡᱚᱵᱮᱱ ᱞᱟᱹᱭ ᱫᱚ ᱦᱩ ᱚᱱᱟ ᱪᱷᱟᱰᱟ ᱮᱴᱟᱜ ᱠᱚ ᱪᱮᱫ ᱠᱚᱯᱮ ᱪᱟᱥ ᱛᱟᱦᱮᱱᱟ
ᱦᱩᱸ ᱟᱞᱮ ᱪᱟᱥ ᱵᱚᱞᱛᱮ ᱟᱨ ᱢᱟᱱᱮ ᱤ ᱚᱱᱮ ᱞᱟᱹᱭᱭᱟᱵᱤᱱ ᱠᱟᱱ ᱫᱚᱧ ᱢᱟᱱᱮ ᱦᱚᱜ ᱚᱚᱭ ᱡᱮ ᱱᱤᱭᱟᱹ ᱟᱥᱟᱲ ᱵᱚᱸᱜᱟ ᱞᱮ ᱨᱚᱦᱚᱭ
ᱦᱳᱭ ᱦᱳᱭ
ᱱᱤᱭᱟᱹ ᱫᱚ ᱜᱮᱫ ᱟᱞᱮ ᱱᱟᱱᱟᱜ ᱟᱵᱤᱱ ᱛᱤᱨᱮ ᱜᱮᱫᱟᱞᱮ ᱚᱱᱟ ᱯᱟᱨᱵᱚᱱ ᱞᱟᱦᱟ ᱞᱟᱦᱟ
ᱦᱳᱭ
ᱦᱮᱸ ᱥᱚᱦᱨᱟᱭ ᱮ ᱵᱚᱸᱜᱟ ᱥᱮᱴᱮᱨ ᱥᱮᱴᱮᱨ ᱦᱮᱸ
ᱦᱳᱭ ᱦᱳᱭ
ᱟᱫᱚ ᱱᱤᱭᱟᱹ ᱜᱮᱫ ᱯᱚᱨᱮ ᱚᱱᱟ ᱵᱟᱹᱫᱽ ᱡᱮ ᱯᱷᱟᱸᱠᱟ ᱛᱟᱦᱮᱱᱟ ᱥᱮ ᱩᱱ ᱥᱚᱢᱚᱭ ᱨᱚᱦᱚᱲ ᱛᱮ ᱥᱤᱭᱟᱛᱮᱜ ᱚᱸᱰᱮ ᱮ ᱢᱩᱠ ᱢᱩᱠᱷ ᱫᱟᱱᱟ ᱠᱚ ᱛᱟᱨᱯᱚᱨ ᱮ ᱵᱟᱝᱠᱷᱟᱱ ᱚᱱᱟ ᱥᱩᱨᱡᱢᱩᱠᱷᱤ ᱵᱟᱦᱟ ᱨᱮᱱᱟᱜ ᱤᱭᱟᱹ ᱠᱚ ᱦᱮᱸ ᱵᱚᱨᱵᱚᱴᱤ ᱠᱚ ᱱᱤᱭᱟᱹ ᱠᱚ ᱨᱚᱦᱚᱭᱟᱞᱮ
ᱦᱟᱪ
ᱦᱮᱸ ᱟᱨ ᱵᱟᱫᱟᱢ ᱦᱚᱸ ᱩᱩᱰᱤ ᱦᱚᱲ ᱫᱚ ᱵᱟᱫᱟᱢ ᱦᱚᱸᱠᱚ ᱨᱚᱦᱚᱭᱟ ᱤᱱᱟᱹ ᱠᱷᱟᱱ ᱪᱤᱠᱟᱹᱭᱮᱱᱟ ᱱᱤᱭᱟᱹ ᱠᱚᱫᱚ ᱥᱮ ᱵᱟᱫᱟᱢ ᱫᱚ ᱠᱟᱹᱴᱤᱡ ᱥᱚᱢᱚᱭ ᱞᱟᱜᱟᱜᱼᱟ ᱦᱩᱸ ᱟᱨ ᱱᱤᱭᱟᱹ ᱢᱩ
ᱦᱳᱭ ᱟᱞᱮ ᱥᱮᱜ ᱦᱚᱸ ᱚᱝᱠᱟ ᱜᱮ ᱦᱟᱹᱜᱩ ᱠᱚ ᱪᱟᱥ ᱛᱟᱦᱮᱱᱟ ᱛᱚ ᱦᱟᱸᱜ ᱚᱱᱟ ᱵᱟᱫᱟᱢ ᱠᱚ ᱡᱟᱦᱟᱸ ᱵᱮᱱ ᱞᱟᱹᱭ ᱠᱮᱜᱼᱟ ᱪᱷᱳᱞᱟ ᱚᱝᱠᱟ ᱞᱮᱠᱟ ᱦᱳᱭ ᱦᱚᱝᱠᱮ ᱟᱸᱡᱚᱢᱚᱜ ᱠᱟᱱᱟ ᱨᱚᱲ ᱦᱮᱞᱳ ᱜᱚᱝᱠᱮᱜᱼᱮ ᱦᱮᱞᱳ ᱜᱚᱝᱠᱮ ᱵᱟᱝ ᱟᱸᱡᱚᱢᱚᱜ ᱠᱟᱱ ᱛᱟᱵᱮᱱᱟ ᱟᱲᱟᱝ ᱟᱵᱮᱱᱟᱜ ᱦᱟᱸᱜ